ᱦᱩᱸ ᱦᱮᱞᱳ
ᱦᱮᱸ ᱜᱚᱝᱠᱮ ᱟᱸᱡᱚᱢᱚᱜ ᱠᱟᱱᱟ ᱛᱟᱦᱚᱞᱮ ᱨᱚᱲ ᱠᱚᱫᱚ?
ᱮᱠᱫᱚᱢ ᱮᱠᱫᱚᱢ ᱟᱹᱰᱤ ᱥᱟᱯᱷᱟ ᱥᱟᱹᱯᱷᱤ ᱟᱸᱡᱚᱢᱚᱜ ᱠᱟᱱᱟ ᱱᱤᱛᱚᱜ ᱫᱚ ᱾
ᱚ ᱾ ᱛᱟᱦᱚᱞᱮ ᱦᱜ ᱠᱷᱟᱱ ᱡᱚᱢ ᱵᱟᱲᱟ ᱠᱚᱫᱚ ᱦᱩᱭᱱᱟ ᱥᱮ ᱵᱟᱝ?
ᱦᱮᱸ ᱮᱠᱫᱚᱢ ᱜᱮ ᱦᱩᱭ ᱠᱟᱱᱟ ᱱᱟᱯᱟᱭ ᱠᱟᱭ ᱛᱮᱜᱮ ᱟᱨ ᱦᱚᱜ-ᱚᱭ ᱫᱟᱜ ᱧᱩ ᱵᱟᱲᱟ ᱠᱟᱛᱮᱜ ᱦᱚᱜ-ᱚᱭ ᱠᱟᱹᱴᱤᱡ ᱞᱤᱧ ᱪᱤᱱᱛᱟᱹ ᱵᱟᱲᱟᱭᱮᱫᱟ ᱦᱮᱸᱥᱮ ᱡᱮ ᱱᱚᱜᱼᱚᱭ ᱛᱚ ᱟᱥᱟᱲ ᱵᱚᱸᱜᱟ ᱦᱩᱭᱱᱟ ᱾ ᱢᱮᱱᱠᱷᱟᱱ ᱫᱟᱜ ᱫᱚ ᱵᱟᱭ ᱫᱟᱜ ᱮᱫᱟ ᱚᱱᱠᱟ ᱛᱟᱦᱞᱮ ᱪᱟᱥ ᱠᱚ ᱪᱤᱠᱟᱹᱛᱮ ᱦᱩᱭᱩᱜᱼᱟ? ᱦᱳᱭᱥᱮ ᱾
ᱦᱮᱸ ᱦᱮᱸ
ᱛᱟᱦᱞᱮ ᱟᱹᱞᱤᱧ ᱠᱟᱹᱴᱤᱡ ᱱᱚᱣᱟ ᱵᱤᱱ ᱞᱟᱹᱭᱟᱞᱤᱧ ᱠᱮᱭᱟ ᱡᱮ ᱵᱤᱱᱟᱹ ᱚᱱᱠᱟ ᱠᱚᱢ ᱫᱟᱜ ᱛᱮ ᱪᱮᱫ ᱠᱚ ᱟᱨᱠᱤ ᱠᱟᱹᱴᱤᱡ ᱪᱟᱥ ᱞᱤᱧ ᱫᱟᱲᱮᱭᱟᱜ ᱠᱮᱭᱟ?
ᱦᱸ ᱮᱠᱷᱟᱱ ᱟᱹᱵᱤᱱ ᱡᱟᱦᱟᱸ ᱵᱟᱭ ᱫᱟᱜ ᱮ ᱫᱚ ᱚᱱᱟ ᱠᱟᱱ ᱠᱟᱴᱤᱡ ᱞᱧ ᱞᱟᱹᱭᱟᱵᱤᱱ ᱠᱟᱱᱟ ᱪᱮᱫ ᱞᱟᱹᱜᱤᱫ ᱮ ᱠᱷᱟᱱ ᱵᱟᱭ ᱫᱟᱜᱼᱼ ᱦᱮᱸ ᱦᱩᱭ ᱟᱠᱟᱱᱟ
ᱦᱳᱭ ᱠᱟᱹᱴᱤᱡ ᱞᱟᱹᱭᱟᱜ ᱵᱤᱱ ᱾
ᱡᱟᱦᱟᱸ ᱟᱵᱚ ᱵᱚᱱ ᱧᱮᱞ ᱫᱟᱲᱮᱜ ᱠᱟᱱ ᱜᱮᱭᱟ ᱟᱠᱷᱟᱱ ᱱᱮᱛᱟᱨ ᱫᱚ ᱟᱠᱷᱟᱱ ᱵᱚᱱ ᱧᱮᱞ ᱫᱟᱲᱮᱜ ᱠᱟᱱ ᱜᱮ ᱡᱟᱦᱟᱱᱟᱜ ᱤᱭᱟᱹ ᱨᱮᱜᱮ ᱨᱤᱛᱩ ᱨᱮᱜᱮ ᱱᱚᱣᱟ ᱫᱟᱜ ᱨᱤᱛᱩ ᱥᱮ ᱡᱟᱦᱟᱸᱼᱼ ᱱᱚᱣᱟ ᱥᱤᱛᱩᱝ ᱨᱤᱛᱩ ᱚᱱᱟ ᱦᱚᱸ ᱚᱱᱠᱟ ᱫᱚ ᱵᱟᱝ ᱦᱩᱭᱩᱜ ᱠᱟᱱᱟ ᱧᱮᱞ ᱫᱟᱲᱮᱭᱟᱜ ᱠᱮᱭᱟ ᱧᱮᱞ ᱫᱟᱲᱮᱭᱟᱜ ᱠᱟᱱ ᱜᱮᱭᱟ ᱵᱚᱱ ᱾ ᱫᱟᱜ ᱫᱤᱱ ᱫᱚ ᱫᱟᱜ ᱵᱟᱭ ᱫᱟᱜ ᱮᱫᱟ ᱥᱮ ᱦᱮᱜ ᱠᱷᱟᱱ ᱥᱤᱛᱩᱝ ᱫᱤᱱ ᱫᱚ ᱴᱷᱤᱠ ᱴᱷᱟᱠ ᱵᱟᱭ ᱥᱤᱛᱩᱝ ᱫᱟ ᱨᱤᱢᱤᱞ ᱠᱟᱜ ᱠᱟᱱᱟᱭ᱾
ᱦᱮᱸ᱾
ᱟᱫᱚ ᱦᱟᱸᱜ ᱠᱷᱟᱱ ᱚᱱᱟ ᱨᱮᱭᱟᱜ ᱠᱟᱨᱚᱱ ᱫᱚ ᱦᱩᱭᱩᱜ ᱠᱟᱱᱟ ᱟᱵᱚ ᱫᱚᱼᱼ ᱫᱟᱨᱮ ᱱᱟᱹᱲᱤ ᱠᱚ ᱦᱟᱜ ᱠᱷᱟᱱ ᱵᱚᱱ ᱢᱟᱜ ᱜᱤᱰᱤ ᱠᱟᱜ ᱠᱟᱱᱟ ᱦᱮᱸᱥᱮ᱾
ᱦᱳᱭ᱾
ᱦᱳᱭ ᱚᱱᱟᱛᱮ ᱦᱟᱸᱜ ᱠᱷᱟᱱ ᱦᱩᱭᱩᱜ ᱠᱟᱱᱟᱼᱼ ᱚᱱᱟ ᱡᱟᱦᱟᱸ ᱟᱵᱚ ᱚᱱᱟ ᱫᱟᱜ ᱡᱟᱹᱲᱤ ᱠᱚᱫᱚ ᱦᱟᱜ ᱠᱷᱟᱱ ᱥᱚᱢᱚᱭ ᱨᱮ ᱚᱠᱛᱚ ᱨᱮ ᱦᱟᱜᱠᱷᱟᱱ ᱵᱟᱝ ᱦᱩᱭᱩᱜ ᱠᱟᱱᱟ᱾
ᱟᱪᱪᱷᱟ ᱟᱪᱪᱷᱟ᱾
ᱦᱮᱸ ᱟᱨᱦᱚᱸ ᱦᱟᱸᱜ ᱠᱷᱟᱱ ᱧᱮᱞ ᱫᱟᱵᱚᱱ ᱡᱟᱦᱟᱸ ᱦᱟᱸᱜ ᱠᱷᱟᱱᱼᱼ ᱤᱭᱟᱹᱼᱼ ᱵᱤᱨ ᱫᱟ ᱫᱟᱨᱮ ᱱᱟᱹᱲᱤ ᱦᱟᱜ ᱠᱷᱟᱱ ᱞᱚ ᱜᱤᱲᱤ ᱠᱟᱜ ᱠᱟᱱᱟ ᱠᱚ ᱦᱟᱸᱜ ᱠᱷᱟᱱ ᱵᱤᱨᱼᱼ ᱠᱚ ᱟᱛᱟᱨᱟᱜ ᱠᱟᱱ ᱜᱮᱭᱟ ᱦᱮᱸ ᱥᱮ᱾ ᱟᱹᱰᱤ ᱦᱚᱲ ᱜᱮ ᱟᱹᱰᱤ ᱡᱟᱭᱜᱟ ᱨᱮᱜᱮ ᱦᱟᱜ ᱠᱷᱟᱱ ᱧᱮᱞᱚᱜᱚᱜ ᱠᱟᱱᱟ ᱦᱟᱜ ᱠᱷᱟᱱ ᱾ ᱵᱤᱨ ᱠᱚ ᱟᱛᱟᱨ ᱮᱫᱟ ᱦᱮᱸ ᱥᱮ ᱵᱤᱨ ᱨᱮ ᱟᱛᱟᱨ ᱠᱟᱼᱼ ᱛᱮᱫ ᱫᱚᱠᱷ ᱚᱱᱟ ᱢᱟᱹᱱᱢᱤ ᱫᱚ ᱠᱷᱟᱱ ᱵᱟᱵᱚᱱ ᱵᱩᱡᱽ ᱫᱟᱲᱮᱭᱟᱜ ᱠᱟᱱᱟᱠᱷᱟᱱ ᱪᱮᱫ ᱠᱚ ᱪᱤᱠᱟᱹᱜ ᱠᱟᱱᱟ ᱫᱚᱭ ᱥᱮ
ᱦᱳᱭ᱾
ᱟᱫᱚ ᱦᱟᱜ ᱠᱷᱟᱱ ᱡᱟᱦᱟᱸ ᱵᱚᱱ ᱧᱮᱞ ᱫᱟᱲᱮᱭᱟᱜ ᱠᱟᱱ ᱫᱚ ᱵᱤᱨ ᱟᱛᱟᱨ ᱠᱷᱟᱹᱛᱤᱨ ᱫᱚ ᱦᱟᱜ ᱠᱷᱟᱱ ᱡᱟᱦᱟᱸᱼᱼ ᱫᱟᱨᱮ ᱠᱚᱦᱚᱸ ᱟᱜᱠᱷᱟᱱ ᱜᱩᱡᱩᱜ ᱠᱟᱱᱟ ᱡᱟᱦᱟᱸ ᱩᱱᱟᱹᱜ ᱱᱚᱣᱟ ᱡᱟᱦᱟᱸ ᱦᱟᱨᱟ ᱞᱟᱹᱜᱤᱫᱚᱜ ᱠᱟᱱ ᱛᱟᱦᱮᱸᱫ᱾ ᱚᱱᱟ ᱠᱚᱦᱚᱸ ᱜᱩᱡᱩᱜ ᱠᱟᱱᱟ, ᱥᱟᱶᱛᱮ ᱠᱷᱟᱱ ᱡᱟᱦᱟᱸ ᱫᱟᱨᱮ ᱥᱩᱨ ᱨᱮ ᱛᱟᱦᱮᱱ ᱠᱟᱱᱟ ᱚᱱᱟ ᱠᱚᱦᱚᱸ ᱦᱟᱜᱠᱷᱟᱱ ᱫᱤᱱ ᱫᱤᱱ ᱛᱮ ᱟᱫᱚ ᱦᱟᱜ ᱠᱷᱟᱱ ᱵᱟᱝ ᱦᱟᱨᱟᱜ-ᱟ ᱧᱮᱞ ᱫᱟᱲᱮᱭᱟᱜ-ᱟ ᱵᱤᱱ᱾ ᱟᱨ ᱜᱚᱡ ᱦᱚᱸ ᱜᱚᱡ ᱜᱚᱫᱚᱜ-ᱟ ᱚᱱᱟ ᱫᱚ᱾ ᱚᱱᱟᱛᱮ ᱦᱟᱸᱜ ᱠᱷᱟᱱ ᱟᱹᱰᱤᱜᱟᱱ ᱦᱟᱸᱜ ᱠᱷᱟᱱ ᱟᱵᱚ ᱤᱭᱟᱹ ᱦᱩᱭᱩᱜ ᱠᱟᱱ ᱛᱟᱵᱚᱱᱟ ᱟᱵᱚᱣᱟᱜ᱾ ᱡᱟᱦᱟᱸ ᱠᱷᱚᱛᱤ ᱦᱩᱭᱩᱜ ᱠᱟᱱ ᱛᱟᱵᱚᱱᱟ ᱟᱵᱚ ᱚᱱᱠᱟ ᱢᱚᱛᱚ ᱚᱠᱥᱤᱡᱮᱱ ᱠᱚᱟᱜ ᱠᱷᱟᱱ ᱵᱟᱝ ᱵᱟᱵᱚᱱ ᱧᱟᱢ ᱮᱫᱟ ᱠᱷᱟᱱ ᱦᱟᱸᱰᱮ ᱧᱚᱜ ᱫᱚ ᱫᱚ ᱟᱨ ᱫᱟᱜ ᱡᱟᱹᱲᱤ ᱚ ᱦᱚᱸ ᱵᱟᱝᱟᱦ ᱦᱩᱭ ᱠᱟᱱᱟ᱾ ᱱᱚᱜᱼ ᱱᱟ ᱠᱚ ᱠᱷᱟᱹᱛᱤᱨᱟᱜᱜ ᱠᱷᱟᱱ ᱟᱵᱚ ᱵᱚᱱ ᱧᱮᱞ ᱫᱟᱲᱮᱭᱟᱜᱼᱟ ᱠᱷᱟᱱ ᱫᱟᱜ ᱡᱟᱹᱲᱤ ᱠᱚᱫᱚᱼᱼ ᱥᱚᱢᱚᱭ ᱨᱮᱫᱚ ᱵᱟᱝ ᱦᱩᱭᱩᱜᱼᱟ ᱦᱚᱭ ᱥᱮ
ᱦᱳᱭ
ᱛᱟᱦᱚᱞᱮ ᱦᱟᱸᱜ ᱠᱷᱟᱱ ᱪᱟᱥ ᱠᱚᱫᱚ ᱦ ᱠᱷᱟᱱ ᱪᱮᱫ ᱠᱚᱵᱮᱱ ᱪᱟᱥ ᱜᱮᱮᱭᱟ ᱛᱟᱦᱚᱞᱮ?
ᱦᱳᱭ ᱚᱮ ᱠᱟᱹᱴᱤᱡ ᱵᱟᱟᱹᱞᱤᱧ ᱵᱩᱡ ᱫᱟᱲᱮᱭᱟᱜ ᱠᱟᱱᱟ ᱱᱤᱛᱚᱜᱼᱼ ᱟᱱᱮ ᱚᱱᱠᱟ ᱫᱟᱜ ᱛᱚ ᱵᱟᱹᱱᱩᱜᱼᱟ ᱦᱮᱸ ᱥᱮ ᱛᱟᱦᱚᱞᱮ ᱱᱤᱛᱚᱜ ᱢᱟᱱᱮ ᱵᱟᱝ ᱫᱟᱜ ᱛᱮ ᱪᱮᱫ ᱠᱚᱞᱤᱧ ᱪᱟᱥ ᱫᱟᱲᱮᱭᱟᱜ ᱠᱮᱭᱟ?
ᱵᱟᱝ ᱫᱟᱜ ᱛᱮᱫᱚ ᱦᱜ ᱠᱷᱟᱱ ᱵᱟᱝ ᱫᱟᱜ ᱛᱮᱫᱚ ᱦᱜ ᱠᱷ ᱦᱩᱲᱩ ᱠᱚᱫᱚ ᱦᱜ ᱠᱷ ᱪᱟᱥ ᱫᱚ ᱦ ᱠᱷᱟᱱ ᱵᱟᱝ ᱜᱟᱱᱚᱜᱼᱟ ᱥᱮ?
ᱦᱳᱭ
ᱫᱟᱜ ᱫᱚ ᱦᱜ ᱠᱷᱟᱱ ᱡᱟᱦᱟᱸ ᱵᱚᱱ ᱧᱮᱞ ᱫᱟᱲᱮᱭᱟᱜ ᱠᱷᱟᱱ ᱫᱟᱜ ᱫᱚ ᱦᱟᱸᱜ ᱠᱷᱟᱱ ᱞᱟᱹᱠᱛᱤᱜ ᱜᱮᱭᱟ ᱟᱵᱚ ᱱᱚᱣᱟ ᱡᱟᱦᱟᱸᱼᱼ ᱦᱩᱲᱩ ᱵᱚᱱ ᱪᱟᱥ ᱜᱮᱭᱟ ᱦᱮᱸ ᱥᱮ
ᱦᱳᱭ
ᱦᱩᱲᱩ ᱪᱟᱥ ᱞᱟᱹᱜᱤᱫ ᱫᱚ ᱦᱟᱸᱜ ᱠᱷᱟᱱ ᱠᱷᱮᱛ ᱠᱚᱫᱚ ᱦ ᱠᱷᱟᱱ ᱞᱚᱥᱚᱫ ᱞᱟᱜᱟᱜ ᱜᱮᱭᱟ ᱵᱟᱝᱼᱼ ᱛᱟᱱᱰᱟ ᱵᱚᱦ ᱦᱩᱲᱩ ᱨᱚᱦᱚᱭ ᱠᱟᱛᱮᱜ ᱛᱚᱠᱷ ᱚᱱᱟ ᱵᱟᱝ ᱦᱩᱭᱩᱜ ᱟᱥᱮ?
ᱦᱮᱸ ᱫᱟᱜ ᱫᱚ ᱞᱟᱜᱟᱜ ᱜᱮᱭᱟ᱾
ᱦᱮ ᱫᱟᱜ ᱫᱚ ᱦᱜ ᱠᱷᱟᱱ ᱞᱟᱜᱟᱜ ᱜᱮᱭᱟ ᱟᱹᱵᱤᱱ ᱠᱚᱢ ᱫᱟᱜ ᱛᱮᱫᱚ ᱵᱤᱱ ᱨᱚᱦᱚᱭ ᱫᱟᱲᱮᱭᱟᱜᱼᱟ ᱱᱚᱣᱟ ᱠᱚᱨᱮ ᱫᱚ ᱟᱵᱤᱱ ᱥᱚᱵᱡᱤ ᱠᱚᱵᱤᱱ ᱪᱟᱥ ᱫᱟᱲᱮᱭᱟᱜᱼᱟ᱾
ᱦᱳᱭ ᱟᱨᱠᱤ ᱪᱮᱫ ᱠᱚᱞᱤᱧ ᱪᱟᱥ ᱫᱟᱲᱮᱭᱟᱜᱼᱟ ᱚᱱᱠᱟᱱᱟᱜ ᱠᱟᱹᱴᱤᱡ
ᱟᱹᱵᱤᱱ ᱫᱚᱼᱼ ᱟᱹᱵᱤᱱ ᱫᱚ ᱠᱚᱱᱹᱰᱷᱟ ᱵᱤᱱ ᱪᱟᱥ ᱫᱟᱲᱮᱭᱟᱜ-ᱟ ᱵᱟᱝ ᱨᱮᱦᱚᱸ ᱟᱹᱵᱤᱱ ᱵᱮᱱ ᱪᱟᱥ ᱫᱟᱲᱮᱭᱟᱜ-ᱟ ᱱᱚᱣᱟ ᱮᱸ ᱦᱚᱛᱚᱫ ᱥᱟᱶᱛᱮ ᱯᱩᱨᱟᱹᱭ ᱯᱩᱨᱟᱹᱭ ᱟᱲᱟᱜ ᱟᱨᱦᱚᱸ ᱟᱭᱢᱟ ᱜᱟᱱ ᱢᱮᱱᱟᱜ-ᱟ ᱚᱱᱠᱟᱱᱟᱜ ᱠᱚᱢ ᱫᱟᱜ ᱠᱚᱢ ᱫᱟᱜ ᱛᱮᱜᱮ ᱦᱩᱭᱩᱜ-ᱟ᱾
ᱦᱩᱸ ᱟᱪᱪᱷᱟ ᱜᱚᱝᱠᱮ ᱚᱱᱮ ᱡᱟᱦᱟᱸ ᱵᱤᱱ ᱞᱟᱹᱭ ᱠᱮᱫᱟ ᱠᱚᱸᱰᱷᱟ ᱦᱳᱭ ᱥᱮ,
ᱦᱮᱸ
ᱚᱱᱮ ᱚᱱᱟᱫᱚ ᱪᱮᱨ ᱞᱮᱠᱟᱱ ᱪᱮᱫ ᱞᱮᱠᱟᱱ ᱡᱟᱭᱜᱟ ᱨᱮᱞᱤᱧ ᱨᱚᱦᱚᱭ ᱞᱮᱠᱷᱟᱱ ᱟ ᱟᱹᱰᱤ ᱵᱷᱟᱜᱤᱜ-ᱟ?
ᱦᱟᱸᱜ ᱠᱷᱟᱱ ᱟᱹᱵᱤᱱ ᱫᱚ ᱚᱱᱟ ᱫᱚ ᱨᱚᱦᱚᱭ ᱠᱷᱟᱱ ᱵᱤᱱ ᱱᱟᱜ ᱠᱷᱟᱱ ᱚᱱᱟ ᱫᱚ ᱟᱹᱵᱤᱱᱟᱜ ᱠᱷᱟᱱ ᱜᱷᱩᱴ ᱥᱮ ᱚᱱᱟ ᱫᱚ ᱦᱟᱸᱜ ᱠᱷᱟᱱ ᱜᱚᱰᱟ ᱞᱮᱠᱟᱱᱟᱜ ᱡᱟᱭᱜᱟ ᱨᱮ ᱠᱷᱟᱱ ᱚᱱᱟ ᱫᱚ ᱨᱚᱦᱚᱭ ᱫᱤᱱ ᱪᱮᱫᱟᱜ ᱥᱮ ᱦᱟᱸᱜ ᱠᱷᱟᱱ ᱫᱟᱜ ᱛᱚ ᱦᱟᱸᱜ ᱠᱷᱟᱱ ᱵᱟᱭ ᱫᱟᱜ ᱮᱫᱟ ᱥᱮ ᱦᱤᱛᱩᱝ ᱫᱚ᱾ ᱛᱟᱹᱣ ᱞᱤᱧ ᱢᱮᱛᱟᱵᱤᱱ ᱠᱟᱱᱟ ᱦᱟᱸᱜ ᱠᱷᱟᱱ ᱚᱱᱟ ᱫᱚ ᱚᱱᱠᱟᱱ ᱡᱟᱭᱜᱟ ᱨᱮᱵᱤᱱ ᱨᱚᱦᱚᱭ ᱟ ᱪᱮᱫᱟᱜ ᱥᱮ ᱫᱟᱜ ᱞᱮᱠᱷᱟᱱ ᱦᱟᱸᱜ ᱠᱷᱟᱱ ᱚᱱᱟ ᱪᱟᱯᱮ ᱞᱮᱱᱠᱷᱟᱱ ᱦᱟᱸᱜ ᱠᱷᱟᱱ ᱫᱟᱨᱮ ᱫᱚ ᱦᱟᱜ ᱠᱷᱟᱱ ᱜᱩᱡᱩᱜ-ᱟ᱾ ᱚᱱᱟ ᱛᱮᱞᱤᱧ ᱞᱟᱹᱭ ᱫᱟ ᱤᱧ ᱫᱚ ᱦᱟᱸᱜ ᱠᱷᱟᱱ ᱜᱷᱩᱴᱩ ᱨᱮ ᱨᱚᱦᱚᱭ ᱠᱟᱜ ᱵᱤᱱ ᱫᱟᱞᱚᱛ ᱨᱚᱦᱚ ᱠᱷᱟᱱ ᱚᱱᱟ ᱫᱚ ᱜᱷᱩᱴᱩ ᱠᱚᱨᱮ ᱟᱫᱚᱵᱚᱱ ᱧᱮᱞ ᱞᱮᱭᱟᱜ ᱠᱷᱟᱱ ᱫᱟᱜ ᱫᱚ ᱵᱟᱝ ᱟᱠᱚᱴᱚᱜ ᱜᱮᱭᱟ ᱚᱱᱟ ᱫᱚ ᱞᱟᱛᱟᱨ ᱥᱮᱫ ᱟᱲᱜᱳᱱᱟ ᱚᱱᱠᱟ ᱜᱮ ᱦᱟᱸᱜ ᱠᱷᱟᱱ ᱟᱵᱤᱱ ᱫᱚ ᱜᱷᱩᱴᱩ ᱨᱮ ᱨᱚᱦᱚᱭ ᱵᱤᱱ ᱦᱳᱭ ᱥᱮ᱾
ᱦᱮᱸ᱾
ᱟᱫᱚ ᱵᱷᱩᱴᱩ ᱨᱮ ᱨᱚᱦᱚᱭ ᱠᱟᱛᱮᱫ ᱫᱚ ᱟᱠᱷᱟᱱ ᱢᱟ ᱚᱱᱟ ᱫᱚᱜ ᱦᱟᱸᱜ ᱠᱷᱟᱱ ᱡᱟᱹᱥᱛᱤ ᱫᱟᱜ ᱫᱚ ᱵᱟᱝ ᱞᱟᱜᱟᱜ-ᱟ ᱥᱮ?
ᱦᱮᱸ᱾
ᱟᱫᱚ ᱚᱱᱟ ᱫᱚ ᱦᱟᱜ ᱠᱷᱟᱱ ᱠᱚᱢ ᱤᱭᱟᱹ ᱨᱮᱜᱮ ᱵᱤᱱ ᱪᱟᱥ ᱫᱟᱲᱮᱜᱼᱟ ᱠᱚᱢ ᱫᱟᱜ ᱛᱮᱜᱮ ᱵᱤᱱ ᱪᱟᱥ ᱫᱟᱲᱮᱜᱼᱟ ᱚᱱᱟ ᱦᱮ
ᱟᱪᱪᱷᱟ ᱛᱟᱦᱞᱮ ᱜᱚᱢᱠᱮ ᱱᱚᱣᱟ ᱞᱟᱹᱭ ᱠᱮᱫᱟ ᱵᱤᱱ ᱦᱚᱛᱚᱫ ᱟᱨ ᱯᱩᱨᱟᱹᱭ ᱦᱳᱭᱥᱮ᱾ ᱱᱚᱣᱟ ᱫᱚ ᱚᱱᱟ ᱥᱟᱶ ᱛᱮᱜᱮ ᱞᱤᱧ ᱨᱚᱦᱚᱭᱟ ᱥᱮ ᱱᱚᱣᱟ ᱫᱚ ᱟᱞᱟᱫᱟ ᱮᱴᱟᱜ ᱡᱟᱭᱜᱟ ᱨᱮᱞᱤᱧ ᱨᱚᱦᱚᱭᱟ?
ᱚᱱᱟ ᱥᱟᱶ ᱛᱮᱜᱮ ᱦᱟᱸᱜ ᱠᱷᱟᱱ ᱨᱚᱦᱚᱭ ᱵᱤᱱ ᱦᱟᱜ ᱠᱷᱟᱱ ᱯᱩᱨᱟᱹᱭ ᱫᱚ ᱦᱟᱸᱜ ᱠᱷᱟᱱᱼᱼ ᱟᱸ ᱚᱱᱟ ᱫᱚ ᱦᱟᱸᱜ ᱠᱷᱟᱱ ᱚᱱᱟ ᱫᱚ ᱜᱚᱴᱟ ᱜᱮ ᱦᱟᱸᱜ ᱠᱷᱟᱱ ᱨᱚᱦᱚᱭ ᱜᱟᱱᱚᱜᱼᱟ, ᱪᱮᱫᱟᱜ ᱥᱮ ᱦᱟᱸᱜ ᱠᱷᱟᱱ ᱚᱱᱟ ᱫᱚ ᱫᱟᱜ ᱧᱟᱢ ᱜᱚᱫ ᱨᱮᱦᱚᱭ ᱦᱟᱸᱜ ᱠᱷᱟᱱ ᱚᱱᱟ ᱫᱚ ᱵᱟᱝ ᱜᱚᱡ ᱜᱚᱫᱚᱜ ᱜᱮᱭᱟ ᱥᱮ᱾ ᱯᱩᱨᱟᱹᱭ ᱫᱚ ᱢᱮᱱᱠᱷᱟᱱ ᱦᱚᱛᱚᱫ ᱫᱚ ᱦᱟᱸᱜ ᱠᱷᱟᱱ ᱚᱱᱟ ᱥᱟᱶ ᱛᱮᱜᱮ ᱨᱚᱦᱚᱭ ᱞᱮᱠᱷᱟᱱ ᱱᱟᱯᱟᱭᱚᱜᱼᱟ ᱾
ᱦᱩᱸ ᱟᱨ ᱜᱚᱝᱠᱮ ᱦᱳᱭ ᱟ ᱟᱹᱞᱤᱧ ᱞᱤᱧ ᱞᱟᱹᱭᱮᱫ ᱛᱟᱦᱮᱸᱱᱟ, ᱚᱱᱮ ᱡᱟᱦᱟᱸ ᱠᱚ ᱟᱨ ᱦᱚᱛᱚᱫ ᱞᱤᱧ ᱨᱚᱦᱚᱭ ᱞᱟᱹᱜᱤᱫ ᱦᱮᱸᱥᱮ ᱛᱟᱦᱞᱮ ᱚᱱᱟ ᱡᱚᱠᱷ ᱠᱷᱚᱱ ᱦᱟᱨᱟᱜᱼᱟ, ᱟᱹᱞᱤᱧ ᱞᱤᱧ ᱢᱟᱪᱟᱣᱟᱜᱼᱟ ᱥᱮ ᱚᱱᱟᱫᱚ ᱚᱛ ᱨᱮᱞᱤᱧ ᱱᱟᱹᱲᱤ ᱦᱚᱪᱚᱣᱟᱜᱼᱟ?
ᱵᱟᱝ ᱵᱟᱝ ᱫᱤᱱ ᱫᱚ ᱦᱟᱸᱜ ᱠᱷᱟᱱ ᱢᱟᱪᱟ ᱞᱮᱠᱷᱟᱱ ᱟᱹᱰᱤ ᱠᱷᱟᱱᱼᱼ ᱥᱩᱵᱤᱫᱷᱟ ᱦᱩᱭᱩᱜ ᱛᱟᱵᱤᱱᱟ᱾ ᱠᱚᱸᱰᱦᱟ ᱫᱚ ᱦᱟᱸᱜ ᱠᱷᱟᱱ ᱵᱟᱝ ᱢᱟᱪᱟ ᱨᱮᱦᱚᱸ ᱦᱟᱸᱜ ᱠᱷᱟᱱ ᱜᱟᱱᱚᱜᱼᱟ, ᱮᱱᱠᱷᱟᱱ ᱦᱚᱛᱚᱫ ᱫᱚ ᱮᱠᱫᱚᱢ ᱢᱟᱪᱟᱣᱟᱜ ᱵᱤᱱ ᱜᱮ ᱦᱳᱭᱥᱮ ᱦᱚᱛᱚᱜ ᱫᱚ ᱦᱟᱸᱜ ᱠᱷᱟᱱ ᱟᱻ ᱡᱟᱦᱟᱸ ᱢᱟᱪᱟ ᱠᱟᱛᱮ ᱫᱚ ᱦᱟᱸᱜ ᱠᱷᱟᱱ ᱡᱟᱦᱟᱸ ᱡᱚᱠᱷᱚᱱ ᱟᱵᱤᱱ ᱵᱤᱱ ᱛᱤᱭᱳᱜᱟᱼᱼ ᱦᱚᱛᱚᱫ ᱡᱚᱠᱷᱚᱱ ᱵᱤᱱ ᱛᱤᱭᱳᱜᱟ, ᱦᱮᱸ ᱥᱮ ᱦᱚᱛᱚᱫ ᱩᱱ ᱫᱚ ᱠᱷᱟᱱ ᱛᱤᱭᱳᱜ ᱛᱮᱫᱚ ᱦᱟᱜ ᱠᱷᱟᱱ ᱚᱱᱟ ᱵᱷᱟᱞᱮ ᱧᱚᱜ ᱦᱟᱸᱜ ᱠᱷᱟᱱ ᱥᱟᱵ ᱠᱟᱛᱮᱫ ᱵᱤᱱ ᱛᱤᱭᱳᱜ ᱫᱟᱲᱮᱜᱼᱟ, ᱪᱮᱛᱟᱱ ᱨᱮ ᱡᱚᱜᱼᱟ᱾ ᱟᱨ ᱵᱟᱠᱷᱟᱱ ᱩᱸᱜᱚᱫ ᱩᱸᱜᱚᱫ ᱛᱮᱜᱮ ᱟᱵᱤᱱ ᱫᱚ ᱦᱟᱸᱜ ᱠᱷᱟᱱ ᱰᱟᱱᱰᱟ ᱠᱚᱫᱚ ᱦᱟᱸᱜ ᱦᱟᱥᱩ ᱵᱤᱱᱟᱹ ᱦᱳᱭᱥᱮ᱾
ᱦᱳᱭ᱾
ᱟᱨ ᱦᱚᱛᱚᱜ ᱫᱚ ᱦᱟᱸᱜ ᱠᱷᱟᱱ ᱟᱹᱵᱤᱱ ᱵᱤᱱ ᱤᱭᱟᱹᱭᱟ ᱦᱮᱸ ᱥᱮ᱾ ᱮᱸ ᱚᱱᱟ ᱡᱟᱦᱟᱸ ᱵᱤᱱ ᱢᱟᱪᱟᱭ ᱫᱚ ᱦᱳᱭᱥᱮ ᱚᱱᱟ ᱫᱚ ᱦᱟᱸᱜ ᱠᱷᱟᱱ ᱵᱟᱵᱮᱨ ᱧᱟᱢᱚᱜ ᱜᱮᱭᱟ, ᱚᱱᱟᱼᱼ ᱛᱮ ᱦᱟᱜ ᱠᱷᱟᱱ ᱢᱟᱪᱟᱭ ᱵᱤᱱ ᱠᱟᱹᱡ᱾
ᱚ ᱟᱪᱪᱷᱟ ᱟᱪᱪᱷᱟ ᱦᱟᱱᱮ ᱟᱱᱮ ᱯᱳᱲ ᱯᱳᱲ ᱡᱟᱦᱟᱸ ᱵᱟᱵᱮᱨ ᱧᱟᱢᱚᱜ-ᱟ, ᱞᱟᱭᱞᱮᱱ ᱨᱮᱱᱟᱜ ᱾
ᱦᱮᱸ ᱦᱮᱸ᱾ ᱚᱱᱟ ᱛᱮᱦᱚᱸ ᱵᱤᱱ ᱢᱟᱪᱟ ᱫᱟᱲᱮᱜᱼᱟ, ᱵᱟᱝ ᱨᱮᱦᱚᱸ ᱟᱹᱵᱤᱱ ᱦᱟᱸᱜ ᱠᱷᱟᱱ᱾ ᱢᱟᱪᱟ ᱫᱚ ᱦᱟᱸᱜ ᱠᱷᱟᱱ ᱟᱹᱵᱤᱱ ᱛᱮᱭᱟᱨᱟ᱾ ᱟᱸᱻ ᱡᱟᱦᱟᱸ ᱚᱱᱟ ᱤᱭᱟᱹ ᱠᱚᱛᱮ ᱡᱷᱟᱹᱱᱴᱤ ᱠᱚᱛᱮ ᱦᱚᱸ ᱵᱤᱱ ᱢᱟᱪᱟ ᱫᱟᱲᱮᱜ-ᱟ, ᱪᱮᱫᱟᱜ ᱥᱮ ᱮᱠᱷᱟᱱ ᱚᱱᱟ ᱨᱮᱱᱟᱜ ᱦᱟᱢᱟᱞ ᱫᱚᱼᱼ ᱠᱷᱟᱱ ᱵᱟᱝ ᱠᱚᱢᱚᱜᱼᱟ ᱡᱚᱛᱚ ᱨᱮᱭᱟᱜ ᱟᱜᱠᱷᱟᱱ ᱢᱟᱨᱟᱝ ᱦᱚᱛᱚᱫ ᱦᱚ ᱧᱟᱢᱚᱜ ᱜᱮᱭᱟ᱾ ᱚᱠᱟ ᱞᱮᱠᱟᱱ ᱦᱚᱛᱚᱫ ᱵᱤᱱ ᱪᱟᱥ ᱞᱟᱹᱜᱤᱫ ᱞᱟᱹᱭ ᱵᱤᱱ ᱥᱮ ᱢᱟ?
ᱦᱳᱭ ᱚᱱᱟ ᱜᱮᱛᱚ ᱜᱚᱝᱠᱮ ᱟᱹᱞᱤᱧ ᱪᱮᱫ ᱞᱮᱠᱟᱱᱟᱜ ᱞᱤᱧ ᱪᱟᱥᱟ ᱚᱱᱮ ᱡᱟᱦᱟᱸ ᱜᱳᱞ ᱜᱮᱭᱟ ᱚᱱᱠᱟᱱᱟᱜ ᱦᱚᱛᱚ ᱵᱷᱟᱜᱤᱜᱼᱟ? ᱥᱮ ᱡᱟᱦᱟᱸ ᱚᱱᱮ ᱡᱮᱞᱮᱧ ᱜᱮ ᱦᱚᱛᱚᱫ ᱚᱱᱟ ᱚᱱᱟ ᱦᱚᱛᱚᱫ ᱥᱮ ᱡᱟᱦᱟᱸ ᱱᱟᱱᱦᱟ ᱧᱚᱜ ᱜᱮᱭᱟ?
ᱵᱟᱝ ᱟᱹᱵᱤᱱ ᱦᱟᱸᱜ ᱠᱷᱟᱱ ᱦᱚᱛᱚᱫ ᱫᱚ ᱟᱹᱵᱤᱱ ᱦᱟᱸᱜ ᱠᱷᱟᱱ ᱡᱟᱦᱟᱸ ᱡᱮᱞᱮᱧ ᱜᱮᱭᱟ᱾ ᱚᱱᱟ ᱦᱚᱛᱚᱫ ᱵᱤᱱ ᱠᱷᱟᱱ ᱪᱟᱥ ᱞᱮᱠᱷᱟᱱ ᱚᱱᱟ ᱫᱚ ᱦᱟᱸᱜ ᱠᱷᱟᱱ ᱡᱟᱹᱥ ᱛᱤ ᱦᱟᱸᱜ ᱠᱷᱟᱱ ᱠᱟᱹᱣᱰᱤ ᱵᱤᱱ ᱟᱨᱡᱟᱣ ᱫᱟᱲᱮᱭᱟᱜᱼᱟ᱾ ᱚᱱᱟ ᱛᱮᱫᱚ ᱦᱟᱸᱜ ᱠᱷᱟᱱ ᱚᱱᱟ ᱦᱚᱸ ᱟᱨ ᱥᱟᱶᱛᱮ ᱚᱱᱟ ᱫᱚ ᱦᱟᱸ ᱠᱷᱟᱱ ᱚᱱᱟ ᱫᱚ ᱚᱛ ᱨᱮᱫᱚ ᱪᱮᱫᱟᱜ ᱟᱞᱚᱵᱤᱱ ᱤᱭᱟᱹᱭᱟ᱾ ᱤᱭᱟᱹ ᱦᱚᱪᱚᱣᱟᱜᱼᱟ ᱫᱟᱨᱮ ᱦᱚᱪᱚᱣᱟᱜᱼᱟ᱾ ᱵᱟᱠᱷᱟᱱ ᱫᱚ ᱚᱱᱟ ᱫᱚ ᱵᱟᱝ ᱡᱤᱞᱤᱧᱚᱜᱼᱟ ᱡᱟᱦᱟᱸ ᱟᱹᱵᱤᱱ ᱛᱟᱨᱵᱤᱱ ᱢᱟᱪᱟᱭ ᱫᱚ᱾ ᱞᱮᱠᱷᱟᱱ ᱞᱟᱛᱟᱨ ᱥᱮᱫ ᱟᱠᱷᱟᱱ ᱡᱷᱚᱹᱞᱮ ᱛᱟᱦᱮᱱ ᱜᱮᱭᱟ ᱥᱮ, ᱟᱫᱚ ᱚᱱᱟᱛᱮ ᱠᱷᱟᱱ ᱧᱮᱞᱟ ᱵᱤᱱ ᱟᱹᱵᱤᱱ ᱞᱟᱛᱟᱨ ᱥᱮᱫ ᱟᱨᱚ ᱦᱟᱜ ᱠᱷᱟᱱ ᱡᱮᱞᱮᱧ ᱡᱮᱞᱮᱧ ᱦᱟᱸᱜ ᱠᱷᱟᱱ ᱵᱤᱱ ᱧᱮᱞ ᱫᱟᱲᱮᱭᱟᱜᱼᱟ᱾ ᱮᱸ ᱱᱚᱣᱟ ᱦᱚᱛᱚᱫ ᱫᱚ ᱟᱠᱷᱟᱱ ᱡᱮᱞᱮᱧ ᱡᱮᱞᱮᱧ ᱦᱳᱭᱳᱜᱼᱟ ᱾
ᱟᱪᱪᱷᱟ
ᱦᱮᱸ ᱟᱨ ᱟᱹᱵᱤᱱ ᱟᱜ ᱠᱷᱟᱱ ᱠᱚᱸᱰᱷᱟ ᱫᱚ ᱦᱟᱸᱜ ᱠᱷᱟᱱ ᱚᱠᱟᱞᱮ ᱞᱮᱠᱟᱱᱟᱜ ᱵᱤᱱ ᱦᱟᱛᱣᱟ ᱞᱟᱹᱭᱟ ᱵᱤᱱᱟᱞᱤᱧ? ᱮᱸ ᱠᱚᱸᱰᱷᱟ ᱫᱚᱵᱤᱱ ᱦᱟᱛᱟᱣᱟ᱾ ᱮᱸ ᱡᱟᱦᱟᱸ ᱟᱠᱷᱟᱱ ᱵᱩᱞᱟᱹᱴ ᱜᱮᱭᱟ ᱦᱳᱭ ᱥᱮ
ᱦᱮᱸ
ᱚᱱᱟ ᱦᱚᱛᱚᱫ ᱵᱤᱱ ᱦᱟᱛᱟᱣᱼᱟ᱾ ᱮᱱᱠᱷᱟᱱ ᱡᱟᱦᱟᱸ ᱠᱚ ᱟᱫᱚ ᱟᱫᱚ ᱮᱱᱠᱷᱟᱱ ᱾ ᱟᱨ ᱡᱟᱹᱥᱛᱤ ᱟᱞᱚ ᱵᱷᱤᱛᱤᱨ ᱨᱮ ᱟᱞᱚ ᱤᱭᱟᱹ ᱟᱞᱚ ᱛᱟᱦᱮᱱ ᱢᱟ ᱾ ᱟᱨ ᱡᱟᱦᱟᱸ ᱯᱷᱚᱴᱮᱛᱮᱫ ᱵᱷᱤᱛᱤᱨ ᱨᱮ ᱟᱨᱠᱤ ᱵᱷᱤᱛᱤᱨ ᱨᱮ᱾ ᱡᱟᱹᱥᱛᱤ ᱟᱞᱚ ᱛᱟᱦᱮᱱ ᱢᱟ ᱚᱱᱠᱟᱱᱟᱜ ᱵᱤᱱ ᱯᱟᱸᱡᱟᱭᱟ ᱦᱩᱭ ᱥᱮ
ᱦᱩᱸ
ᱚᱱᱟ ᱫᱚ ᱦᱟᱜ ᱠᱷᱟᱱ ᱦᱟᱢᱟᱞ ᱦᱚᱸ ᱦᱟᱢᱟᱞᱚᱜᱼᱟ᱾ ᱮᱸᱰᱮᱠᱷᱟᱱᱼᱼ ᱟᱨ ᱱᱚᱣᱟᱠᱷᱟᱱ ᱯᱮᱠᱴᱤᱥ ᱦᱩᱭᱩᱜᱼᱟ ᱚᱱᱟ ᱫᱚ, ᱚᱱᱟ ᱠᱚ ᱾
ᱦᱳᱭ ᱟᱨ ᱜᱚᱝᱠᱮ ᱯᱩᱨᱟᱹᱭ ᱦᱮᱸᱥᱮ ᱾ ᱯᱩᱨ ᱯᱩᱨᱟᱹᱭ ᱫᱚ ᱪᱮᱫ ᱞᱮᱠᱟᱱ ᱡᱟᱭᱜᱟᱨᱮᱧ ᱨᱚᱦᱚᱭᱟ?
ᱟᱹᱵᱤᱱ ᱵᱤᱱ ᱦᱚᱦᱚᱭ ᱫᱟᱲᱮᱭᱟᱜᱼᱟ᱾ ᱟᱹᱵᱤᱱ ᱚᱱᱟ ᱫᱚ ᱟ ᱜᱟᱹᱰᱭᱟᱹ ᱠᱚ ᱢᱮᱱᱟᱜ ᱛᱟᱵᱤᱱᱟ?
ᱦᱮᱸ ᱢᱮᱱᱟᱜᱼᱟ ᱜᱚᱝᱠᱮ ᱢᱤᱫᱴᱮᱱ ᱜᱟᱹᱰᱭᱟᱹ ᱢᱮᱱᱟᱜᱼᱟ, ᱢᱮᱱᱠᱷᱟᱱ ᱚᱱᱟᱨᱮ ᱵᱮᱥᱤ ᱫᱟᱜ ᱵᱟᱹᱱᱩᱜᱼᱟ ᱾
ᱚ ᱟᱪᱪᱷᱟ ᱟᱪᱪᱷᱟ ᱚᱱᱟ ᱫᱚ ᱦᱟᱸᱜ ᱠᱷᱟᱱ ᱜᱟᱹᱰᱭᱟᱹ ᱯᱟᱲ ᱨᱮ ᱡᱟᱭᱜᱟ ᱢᱮᱱᱟᱜ ᱛᱟᱵᱤᱱᱟ?
ᱦᱮᱸ ᱢᱮᱱᱟᱜᱼᱟ᱾
ᱚ ᱦᱳᱭ ᱚᱸᱰᱮ ᱵᱤᱱ ᱨᱚᱦᱚᱭ ᱫᱟᱲᱮᱭᱟᱜ ᱵᱤᱱ ᱚᱸᱰᱮ ᱟᱨ ᱦᱟᱜ ᱠᱷᱟᱱ ᱡᱟᱹᱥᱛᱤ ᱫᱟᱜ ᱫᱚ ᱵᱟᱝ ᱞᱟᱹᱠᱛᱤᱜᱤᱭᱟ ᱚᱱᱟ ᱫᱚ, ᱦᱟᱱ ᱫᱟᱜ ᱵᱤᱱ ᱮᱢ ᱤᱫᱤᱭᱟ ᱾ ᱠᱷᱟᱱᱜ ᱜᱮ ᱦᱩᱭᱩᱜᱼᱟ ᱚᱱᱟ ᱫᱚ ᱦᱟᱸᱜ ᱠᱷᱟᱱ ᱯᱩᱨᱟᱹᱭ ᱫᱚ ᱦᱜ ᱠᱷᱟᱱ ᱦᱩᱭ ᱜᱚᱫᱚᱜ ᱜᱮᱭᱟ᱾
ᱦᱮᱸ ᱜᱚᱝᱠᱮ ᱟᱹᱞᱤᱧ ᱪᱮᱫ ᱞᱮᱠᱟᱱᱟᱜ ᱯᱩᱨᱟᱹᱭ ᱞᱤᱧ ᱨᱚᱦᱚᱭᱟ? ᱢᱟᱱᱮ ᱡᱟᱦᱟᱸ ᱠᱟᱹᱴᱤᱡ ᱠᱟᱹᱴᱤᱡ ᱫᱟᱨᱮᱜᱼᱟ ᱚᱱᱠᱟᱱᱟᱜ ᱥᱮ ᱡᱟᱦᱟᱸ ᱱᱟᱹᱲᱤᱼᱟ? ᱵᱮᱥᱤ ᱚᱱᱠᱟᱱᱟᱜ?
ᱟᱹᱵᱤᱱ ᱨᱚᱦᱚᱭ ᱵᱤᱱ ᱟᱹᱵᱤᱱ ᱡᱟᱦᱟᱸ ᱱᱟᱹᱲᱤᱜᱼᱟ᱾ ᱚᱱᱠᱟᱱᱟᱜ ᱜᱮ ᱦᱟᱜ ᱠᱷᱟᱱ ᱞᱟᱹᱭᱟ ᱟᱵᱚ ᱫᱚ ᱦᱟᱸᱜ ᱠᱷᱟᱱ ᱱᱟᱹᱲᱤ ᱜᱮᱛᱚ ᱠᱚ ᱯᱟᱸᱡᱟᱭ ᱛᱟᱵᱚᱱᱟ ᱾ ᱮ ᱦᱸ ᱡᱟᱦᱟ ᱵᱚᱱ ᱡᱚᱢ ᱫᱚ ᱡᱟᱥᱥᱛᱤ ᱾
ᱦᱮᱸ
ᱚᱱᱟ ᱚᱱᱟ ᱠᱷᱟᱱ ᱚᱱᱟ ᱯᱩᱨᱟᱹᱭ ᱠᱷᱟᱱ ᱵᱷᱟᱞᱮᱭᱟ ᱦᱳᱭᱥᱮ ᱾
ᱦᱳᱭ ᱛᱟᱦᱚᱞᱮ ᱜᱚᱝᱠᱮ ᱚᱱᱟ ᱪᱮᱫ ᱡᱟᱦᱟᱸ ᱱᱟᱹᱲᱤᱜᱼᱟ ᱚᱱᱟ ᱫᱚ ᱚᱛ ᱨᱮᱜᱮᱞᱤᱧ ᱱᱟᱹᱲᱤ ᱦᱚᱪᱚᱜᱣᱟᱜᱼ ᱟ ᱥᱮ? ᱚᱱᱟ ᱦᱚᱸ ᱦᱚᱛᱚᱫ ᱠᱚᱸᱰᱷᱟ ᱞᱮᱠᱟ ᱞᱤᱧ ᱢᱟᱪᱟᱣᱟᱜᱼᱟ?
ᱚᱱᱟ ᱫᱚ ᱦᱟᱸᱜ ᱠᱷᱟᱱ ᱟᱹᱵᱤᱱ ᱫᱚ ᱵᱟᱝ ᱢᱟᱪᱟ ᱨᱮᱦᱚᱸ ᱜᱟᱱᱚᱜ ᱛᱟᱵᱤᱱᱟ ᱪᱮᱫᱟᱜ ᱥᱮ᱾ ᱠᱷ ᱚᱱᱟ ᱫᱚ ᱦᱟᱜ ᱠᱷᱟᱱ ᱚᱛᱚᱛ ᱛᱮ ᱪᱟᱞᱟᱣ ᱨᱮᱦᱚᱸ ᱦᱟᱜ ᱠᱷᱟᱱ ᱞᱮᱜ ᱜᱮᱭᱟ ᱾
ᱦᱩᱸ
ᱟᱨ ᱢᱟᱪᱟ ᱠᱟᱛᱮᱜ ᱦᱚᱸ ᱵᱷᱟᱜᱤ ᱫᱚ ᱵᱷᱟᱜᱤ ᱜᱮ ᱢᱮᱱᱠᱷᱟᱱ ᱟᱫᱚ ᱢᱟᱪᱟ ᱠᱟᱛᱮᱜ ᱫᱚ ᱠᱷᱟᱱ ᱟᱵᱤᱱᱟᱜ ᱥᱩᱵᱤᱫᱷᱟ ᱦᱩᱭᱩᱜ ᱛᱟᱵᱤᱱᱟ ᱠᱷᱟᱱ ᱡᱟᱦᱟᱸ ᱫᱚ, ᱟᱹᱵᱤᱱ ᱫᱚᱵᱤᱱ ᱜᱮᱫ ᱫᱚ ᱠᱷᱟᱱ ᱵᱟᱹᱨ ᱛᱮᱫ ᱫᱚ ᱦᱩᱭ ᱥᱮ,
ᱦᱳᱭ ᱾
ᱟᱸ ᱟᱹᱞᱤᱧ ᱫᱚᱞᱤᱧ ᱞᱟᱹᱭᱼᱟ ᱦᱟᱸᱜ ᱠᱷᱟᱱ ᱢᱟᱪᱟ ᱜᱮ ᱛᱮᱭᱟᱨ ᱵᱤᱱ ᱾ ᱟᱨᱠᱷᱟᱱ ᱰᱟᱹᱨ ᱠᱚ ᱦᱟᱸᱜ ᱠᱷᱟᱱ ᱡᱚᱠᱷᱚᱱ ᱱᱟᱹᱲᱤ ᱠᱚ ᱡᱚᱠᱷᱚᱱ ᱵᱤᱱ ᱤᱭᱟᱹᱭᱟ ᱜᱮᱫ ᱩᱱ ᱦᱟᱸᱜ ᱠᱷᱟᱱ ᱟᱹᱵᱤᱱᱟᱜ ᱜᱮ ᱠᱷᱟᱱ ᱟᱹᱵᱤᱱᱟᱜ ᱜᱮ ᱥᱩᱵᱤᱫᱷᱟ ᱦᱩᱭᱩᱜ ᱛᱟᱹᱵᱤᱱᱟ ᱩᱱ ᱫᱚ ᱾
ᱟᱪᱪᱷᱟ ᱟᱨ ᱜᱚᱝᱠᱮ ᱡᱚᱠᱷᱚᱱ ᱱᱟᱹᱲᱤ ᱦᱩᱭᱩᱜᱼᱟ ᱦᱳᱭᱥᱮ, ᱩᱱ ᱢᱟᱱᱮ , ᱚᱠᱟᱴᱷᱮᱱ ᱞᱤᱝ ᱜᱮᱫᱟ ᱢᱟᱱᱮ ᱞᱟᱛᱟᱨ ᱨᱮ ᱞᱤᱧ ᱜᱮᱫ ᱩᱛᱟᱹᱨᱟ ᱥᱮ ᱰᱚᱜᱽ ᱥᱮᱫ ᱨᱮ ᱾
ᱵᱟᱝ ᱵᱟᱝ ᱞᱟᱛᱟᱨ ᱨᱮᱫᱚ ᱦᱟᱸᱜ ᱠᱷᱟᱱ ᱟᱞᱚᱵᱤᱱ ᱜᱮᱫᱟ ᱦᱳᱭᱥᱮ ᱵᱟᱝᱠᱷᱟᱱ ᱞᱟᱛᱟᱨ ᱨᱮ ᱜᱮᱫ ᱢᱟᱱᱮ ᱦᱟᱸᱜ ᱠᱷᱟᱱ ᱟᱹᱵᱤᱱ ᱫᱚᱼᱼ ᱵᱤᱱ ᱪᱟᱵᱟ ᱜᱚᱫ ᱠᱟᱜᱼᱟ ᱦᱳᱭᱥᱮ ᱟᱹᱵᱤᱱ ᱵᱤᱱ ᱜᱮᱫ ᱟ ᱦᱟᱸᱜ ᱠᱷᱟᱱ ᱱᱟᱹᱲᱤ ᱦᱟᱸᱜ ᱠᱷᱟᱱ ᱡᱟᱦᱟ ᱦᱟᱸᱜ ᱠᱷᱟᱱ ᱱᱟᱣᱟ ᱱᱟᱣᱟ ᱱᱟᱹᱲᱤᱜ ᱠᱟᱱ ᱫᱚᱼᱼ ᱚᱱᱟ ᱦᱟᱸᱜ ᱠᱷᱟᱱ ᱟᱹᱵᱤᱱ ᱮᱸ ᱧᱮᱞᱟᱵᱤᱱ ᱱᱟᱜ ᱠᱷᱟᱱ ᱯᱩᱨᱟᱹ ᱡᱟᱞᱤᱭᱟᱜ ᱦᱚᱸ ᱟᱞᱚᱵᱤᱱ ᱜᱮᱫᱟ ᱟᱨ ᱠᱷᱟᱱᱼᱼ ᱯᱩᱨᱟᱹ ᱦᱟᱲᱟᱢᱟᱜ ᱦᱚᱸ ᱵᱟᱝ ᱡᱟᱦᱟ ᱦᱟᱸᱜ ᱠᱷᱟᱱ ᱛᱟᱞᱟ ᱢᱟᱞᱟ ᱨᱮ ᱢᱮᱱᱟᱜᱼᱟ ᱼᱼ ᱚᱱᱮ ᱚᱱᱠᱟᱱᱟᱜ ᱵᱤᱱ ᱜᱮᱫᱟ ᱦᱳᱭ ᱥᱮ ᱾
ᱦᱳᱭ ᱾
ᱟᱸ ᱯᱩᱨᱟᱹ ᱡᱟᱹᱤᱭᱟᱜ ᱫᱚ ᱦᱟᱸᱜ ᱠᱷᱟᱱ ᱟᱸ ᱟᱞᱮ ᱫᱚ ᱵᱷᱟᱞᱮ ᱜᱮ ᱦᱟᱸᱜ ᱠᱷᱟᱱ ᱡᱟᱦᱟᱸᱭ ᱠᱚ ᱡᱚᱢᱟ ᱢᱮᱱᱠᱷᱟᱱ ᱟᱫᱚ ᱦᱟᱸᱜ ᱠᱷᱟᱱ ᱚᱱᱟ ᱯᱩᱨᱟᱹ ᱡᱟᱹᱞᱤᱭᱟᱜ ᱫᱚᱵᱤᱱ ᱜᱮᱫ ᱞᱮᱠᱷᱟᱱ ᱟᱫᱚ ᱦᱟᱸᱜ ᱠᱷᱟᱱ ᱱᱚᱣᱟ ᱫᱷᱟᱨᱮ ᱡᱟᱦᱟᱸ ᱠᱚ ᱱᱟᱹᱲᱤᱜ ᱫᱚ ᱟᱫᱚ ᱦᱟᱸᱜᱠᱷᱟᱱ ᱚᱱᱟ ᱠᱷᱟᱱ ᱱᱟᱹᱲᱤ ᱛᱮᱫᱚ ᱦᱟᱸᱜᱠᱷᱟᱱ ᱥᱚᱢᱚᱭᱮ ᱦᱟᱛᱟᱣ ᱜᱚᱫᱟ ᱵᱩᱡᱽ ᱫᱟᱹᱵᱤᱱ?
ᱩᱸ ᱻ ᱾
ᱩᱸ ᱟᱹᱰᱤ ᱜᱟᱱ ᱚᱠᱛᱚ ᱞᱟᱜᱟᱣ ᱜᱚᱫᱚᱜ ᱜᱮᱭᱟ ᱚᱱᱟ ᱦᱟᱸᱜ ᱠᱷᱟᱱ ᱱᱟᱹᱲᱤ ᱵᱟᱲᱟ ᱛᱮᱜᱮ ᱵᱤᱱ ᱧᱮᱞ ᱫᱟᱲᱮᱭᱟᱜᱼᱟ ᱾
ᱦᱳᱭ ᱟᱨ ᱦᱳᱭ ᱜᱚᱝᱠᱮ ᱞᱤᱧ ᱞᱟᱹᱭᱮᱫ ᱛᱟᱦᱮᱸᱱᱟ ᱡᱚᱠᱷᱚᱱ ᱫᱟᱨᱮ ᱦᱟᱨᱟᱜ ᱛᱟᱹᱞᱤᱧᱟ ᱦᱮᱸ ᱥᱮ ᱠᱚᱸᱰᱷᱟ ᱦᱚᱛᱚᱫ ᱟᱨ ᱯᱩᱨᱟᱹᱭ ᱡᱚᱠᱷᱚᱱ ᱫᱟᱨᱮ ᱦᱟᱨᱟᱜ ᱛᱟᱹᱞᱤᱧᱟ ᱩᱱ ᱥᱟᱨ ᱠᱚ ᱪᱮᱜ ᱞᱮᱠᱟᱱᱟᱜ ᱥᱟᱨ ᱞᱤᱧ ᱮᱢᱟᱣᱟᱜᱼᱟ?
ᱚ ᱟᱪᱪᱷᱟ ᱟᱪᱪᱷᱟ ᱚᱱᱟ ᱫᱚ ᱦᱟᱸᱜ ᱠᱷᱟᱱ ᱟᱹᱵᱤᱱ ᱤᱧ ᱞᱟᱹᱭ ᱟᱹᱵᱤᱱ ᱠᱟᱱᱟ ᱾ ᱟᱹᱵᱤᱱ ᱫᱚ ᱥᱟᱨ ᱫᱚ ᱡᱟᱹᱥᱛᱤ ᱫᱚ ᱟᱞᱚᱵᱤᱱ ᱮᱢᱟᱜᱼᱟ ᱪᱮᱫᱟᱜ ᱥᱮ ᱥᱟᱨ ᱮᱢ ᱢᱟᱱᱮ ᱦᱟᱸᱜᱠᱷᱟᱱ ᱮᱱᱠᱷᱟᱱ ᱚᱱᱟ ᱫᱚ ᱤᱭᱟᱹᱜ ᱠᱟᱱᱟ ᱚᱱᱟ ᱡᱚᱢᱴᱟᱜ ᱫᱚ ᱡᱟᱦᱟᱸ ᱚᱱᱟ ᱛᱮᱭᱟᱨᱚᱜ ᱠᱟᱱᱟ ᱡᱟᱦᱟᱸ ᱫᱟᱨᱮ ᱫᱚ ᱫᱟᱨᱮ ᱠᱚᱛᱮ ᱾ ᱤᱭᱟᱹ ᱠᱚ ᱚᱱᱟ ᱫᱚ ᱧᱮᱞᱚᱜᱚᱜᱼᱟ ᱥᱮ ᱟᱹᱰᱤ ᱟᱹᱰᱤ ᱪᱮᱨᱦᱟ ᱫᱟᱨᱮᱭᱮᱱᱟ ᱚᱱᱟ ᱫᱚ ᱵᱟᱝ ᱴᱷᱤᱠᱟ, ᱟᱹᱵᱤᱱ ᱵᱤᱱ ᱮᱢ ᱫᱟᱲᱮᱭᱟᱜᱼᱟ ᱥᱟᱨ ᱦᱤᱥᱟᱹᱵ‌ ᱛᱮᱢ ᱮᱢ ᱫᱟᱲᱮᱭᱟᱜᱼᱟ ᱡᱟᱦᱟᱸ ᱫᱚ ᱱᱚᱣᱟ ᱮᱸ ᱤᱭᱟᱹ ᱢᱮᱱᱟᱜᱼᱟ ᱛᱚ ᱜᱩᱨᱤᱡ ᱡᱟᱦᱟᱸ ᱰᱟᱺᱝᱨᱤ ᱠᱚ